ᱟᱸᱡᱚᱢ ᱫᱟᱵᱤᱱ ᱦᱮᱸ ᱟᱸᱡᱚᱢ ᱫᱟᱵᱤᱱ ᱦᱮᱸ ᱱᱟᱯᱟᱭ ᱛᱮ ᱟᱸᱡᱚᱢᱚᱜ ᱠᱟᱱᱟ ᱛᱚ
ᱦᱳᱭ ᱱᱟᱯᱟᱭ ᱜᱮ ᱦᱳᱭ ᱦᱳᱭ ᱥᱮᱛᱟᱜ ᱡᱚᱦᱟᱨ
ᱦᱮᱸ ᱥᱟᱹᱜᱩᱱ ᱥᱮᱛᱟᱜ ᱦᱮᱸ ᱜᱚᱝᱠᱮ ᱤᱭᱟᱹ ᱱᱟᱯᱟᱭ ᱵᱟᱲᱟ ᱜᱮᱛᱚ ᱵᱟᱝ
ᱦᱳᱭ ᱦᱳᱭ ᱱᱟᱯᱟᱭ ᱵᱟᱲᱟ ᱜᱮ ᱢᱮᱱᱟᱜ ᱦᱟᱛᱟᱲ ᱵᱚᱱᱟ ᱟᱯᱮ ᱠᱚᱜᱮ ᱪᱮᱫ ᱞᱮᱠᱟ ᱢᱮᱱᱟᱜ ᱠᱟᱜ ᱯᱮᱭᱟ
ᱦᱮᱸ ᱜᱚᱝᱠᱮ ᱟᱞᱮ ᱦᱚᱸ ᱱᱟᱯᱟᱭ ᱵᱟᱲᱟ ᱜᱮ ᱢᱮᱱᱟᱜ ᱞᱮᱭᱟ ᱟᱨ ᱜᱚᱢᱠᱮ ᱜᱚᱠᱮ ᱚᱲᱟᱜ ᱠᱚᱨᱮ ᱫᱚ ᱚᱲᱟᱜ ᱠᱚᱨᱮ ᱫᱚ ᱱᱟᱯᱟᱭ ᱵᱟᱲᱟ ᱜᱮᱛᱚ
ᱦᱳᱭ ᱦᱳᱭ ᱡᱚᱛᱚ ᱦᱚᱲᱜᱮ ᱱᱟᱯᱟᱭ ᱜᱮ ᱢᱮᱱᱟᱜ ᱠᱚᱣᱟ ᱟᱞᱮᱨᱮᱱ ᱫᱚ ᱡᱚᱛᱚ ᱦᱚᱲᱜᱮ ᱢᱮᱱᱟᱜ ᱱᱟᱯᱟᱭ ᱱᱟᱯᱟᱭ ᱜᱮ ᱢᱮᱱᱟᱜ ᱦᱟᱞᱮᱭᱟ
ᱦᱮᱸ ᱦᱮᱸ ᱦᱮᱸ
ᱟᱯᱮ ᱠᱚᱜᱮ ᱪᱮᱫ ᱵᱟᱝ ᱪᱮᱫ ᱞᱮᱠᱟ ᱢᱮᱱᱟᱜ ᱵᱚᱱᱟ ᱵᱚᱱ
ᱦᱮᱸ ᱦᱮᱸ ᱜᱚᱝᱠᱮ ᱟᱞᱮ ᱦᱚᱸ ᱱᱟᱯᱟᱭ ᱜᱮ ᱦᱮᱸ ᱢᱮᱱᱟᱜ ᱠᱚᱣᱟ ᱡᱷᱚᱛᱚᱜᱮ ᱦᱮᱸ ᱟᱨ ᱦᱮᱸ ᱜᱚᱝᱠᱮ ᱛᱟᱦᱚᱞᱮ ᱤᱭᱟᱹ ᱪᱟᱥ ᱠᱟᱹᱢᱤ ᱠᱚᱫᱚ ᱛᱤᱱ ᱥᱟᱺᱜᱤᱧ ᱮᱱᱟ
ᱪᱟᱥ ᱠᱟᱹᱢᱤ ᱠᱚᱫᱚ ᱵᱟᱨᱟᱵᱟᱹᱨᱤ ᱦᱟᱛᱟᱲ ᱟᱠᱟᱱᱟ ᱨᱚᱦᱚᱭ ᱨᱚᱦᱚᱭ ᱛᱮ ᱵᱟᱨᱟᱵᱟᱹᱨᱤ ᱟᱠᱟᱫᱟᱞᱮ
ᱚ ᱜᱚᱝᱠᱮ ᱛᱟᱦᱚᱞᱮ ᱟᱯᱮ ᱥᱮᱫ ᱫᱚᱯᱮ ᱨᱚᱦᱚᱭ ᱠᱟᱫᱟ
ᱦᱳᱭ ᱦᱳᱭ ᱟᱞᱮ ᱱᱚᱣᱟ ᱟᱞᱮ ᱱᱚᱣᱟ ᱟᱥᱟᱢ ᱫᱤᱥᱚᱢ ᱫᱚ ᱫᱟᱜ ᱮᱜ ᱠᱟᱱᱛᱮ ᱫᱟᱜ ᱤᱫᱤᱭᱮᱫ ᱠᱟᱱᱛᱮ ᱟᱞᱮ ᱫᱚ ᱟᱹᱫᱤ ᱞᱚᱜᱚᱱ ᱜᱮᱞᱮ ᱨᱚᱦᱚᱭ ᱜᱚᱫᱟ
ᱚ ᱚ
ᱨᱚᱦᱚᱭ ᱵᱟᱨᱟᱵᱟᱹᱨᱤ ᱞᱮᱠᱟ ᱦᱩᱭ ᱠᱟᱱᱟ
ᱦᱮᱸ ᱦᱮᱸ
ᱞᱟᱦᱟ ᱞᱟᱦᱟ ᱠᱷᱚᱱᱜᱮ ᱚᱱᱟ ᱛᱤᱨᱤᱥ ᱡᱩᱱ ᱞᱟᱦᱟ ᱞᱟᱦᱟ ᱠᱷᱚᱱᱜᱮ ᱦᱚᱲ ᱠᱚ ᱨᱚᱦᱚᱭᱮᱫ ᱠᱚ ᱛᱚ ᱚᱱᱟᱛᱮ ᱟᱹᱰᱤ ᱛᱷᱚᱲᱟ ᱜᱟᱱ ᱞᱟᱦᱟ ᱧᱚᱜ ᱨᱮᱜᱮ ᱟᱞᱮ ᱫᱚᱞᱮ ᱤᱭᱟᱹᱭᱟ ᱨᱚᱦᱚᱭ ᱪᱟᱵᱟᱣ ᱠᱟᱫᱟᱞᱮ
ᱚ ᱛᱟᱦᱚᱞᱮ ᱜᱚᱝᱠᱮ ᱟᱯᱮ ᱫᱚ ᱪᱟᱨᱟ ᱠᱚᱫᱚ ᱛᱤᱥ ᱯᱮ ᱜᱤᱰᱤ ᱞᱮᱫᱟ
ᱚᱱᱟᱫᱚᱻ ᱤᱱᱟ. ᱢᱮ ᱢᱮ ᱤᱱᱟᱹ ᱠᱟᱛᱮᱫ ᱡᱩᱱ ᱢᱮ ᱡᱩᱱ ᱠᱚᱨᱮ ᱜᱮ ᱢᱮ ᱞᱟᱥ ᱞᱟᱥ ᱡᱩᱱ ᱯᱟᱹᱦᱤᱞ ᱦᱟᱯᱛᱟ ᱤᱱᱟᱹ ᱜᱟᱱ ᱠᱚᱨᱮᱜᱮ ᱚᱱᱟ ᱠᱚᱞᱮ ᱜᱤᱰᱤᱭᱟ ᱟᱞᱮ ᱫᱚ
ᱚ
ᱦᱩᱸ
ᱚ ᱛᱟᱦᱚᱞᱮ ᱜᱚᱝᱠᱮ ᱤᱭᱟᱹ ᱟᱨ ᱪᱟᱥ ᱠᱚᱫᱚ ᱛᱟᱦᱚᱞᱮ ᱦᱩᱲᱩ ᱠᱚᱫᱚ ᱛᱤᱱ ᱵᱟᱨ ᱯᱮ ᱪᱟᱥᱟ
ᱟᱞᱮ ᱫᱚ ᱵᱟᱹᱨᱥᱟᱹ ᱥᱤᱡᱮᱱ ᱢᱤᱫ ᱫᱚᱢᱞᱮ ᱪᱟᱥᱟ ᱤᱱᱟᱹ ᱠᱟᱛᱮᱫ ᱦᱟᱱᱟ ᱟᱨᱦᱚᱸ ᱟᱫᱷᱟᱨ ᱡᱚᱠᱷᱟᱱ ᱢᱤᱫ ᱫᱚᱢᱞᱮ ᱪᱟᱥᱟ ᱦᱩᱸ ᱦᱩᱸ ᱚᱱᱟ ᱦᱳᱭ ᱦᱳᱭ ᱦᱳᱭ
ᱚ ᱚ ᱚ ᱟᱨ ᱛᱟᱦᱚᱞᱮ ᱜᱚᱢᱠᱮ ᱢᱟᱱᱤ ᱤᱭᱟᱹ ᱠᱚᱫᱚ ᱵᱟᱢᱯᱮ ᱪᱟᱥ ᱠᱚᱣᱟ ᱢᱮᱨᱚᱢ ᱵᱷᱤᱲᱤ
ᱦᱳᱭ ᱦᱳᱭ ᱩᱱᱠᱩ ᱩᱱᱠᱩ ᱩᱱᱠᱩ ᱠᱚ ᱩᱱᱠᱩ ᱠᱚᱫᱚ ᱢᱮᱱᱟᱜ ᱠᱚ ᱜᱮᱭᱟ ᱢᱮᱨᱚᱢ ᱵᱷᱤᱰᱤ ᱤᱱᱟᱹ ᱥᱤᱢ ᱥᱩᱠᱨᱤ ᱤᱱᱟᱹ ᱱᱚᱛᱮ ᱰᱟᱺᱝᱨᱤ ᱦᱚᱸ ᱢᱮᱱᱟᱜ ᱠᱚᱣᱟ ᱩᱱᱠᱩ ᱠᱚᱦᱚᱸ ᱢᱮᱱᱟᱜ ᱠᱚᱜᱮᱭᱟ
ᱦᱮᱸ ᱦᱮᱸ
ᱚᱸᱰᱮ ᱫᱚ ᱜᱷᱟᱨᱚᱸᱧᱡᱽ ᱨᱮᱱᱟᱜ ᱵᱟᱲᱜᱮ ᱪᱟᱥ ᱠᱚᱜᱮ ᱵᱟᱹᱭᱦᱟᱹᱲ ᱪᱟᱥ ᱵᱟᱹᱲᱜᱮ ᱪᱟᱥ ᱤᱱᱟᱹ ᱠᱚᱫᱚ ᱦᱩᱭᱩᱜ ᱠᱟᱱ ᱜᱮᱭᱟ
ᱚ ᱛᱟᱦᱚᱞᱮ ᱜᱚᱢᱠᱮ ᱟᱯᱮ ᱥᱮᱫ ᱦᱮᱸ ᱞᱟᱹᱭ ᱵᱤᱱ ᱞᱟᱹᱭ ᱵᱤᱱ ᱪᱮᱫ
ᱦᱮᱸ ᱦᱮᱸ ᱤᱱᱟᱹ ᱤᱱᱟᱹ ᱯᱚᱨᱮ ᱟᱨᱦᱚᱸ ᱦᱩᱭᱩᱜᱼᱟ ᱡᱮ ᱢᱮᱛᱟᱜ ᱵᱟᱜᱟᱱ ᱠᱚ ᱢᱮᱱᱟᱜᱼᱟ ᱛᱚ ᱞᱟᱹᱴᱩ ᱞᱟᱹᱴᱩ ᱵᱟᱜᱟᱱ ᱠᱚ ᱢᱮᱱᱟᱜᱼᱟ ᱜᱩᱣᱟᱹ ᱵᱟᱜᱟᱱ ᱢᱮᱱᱟᱜᱼᱟ ᱡᱟᱹᱥᱛᱤ ᱟᱞᱮ ᱟᱥᱟᱢ ᱫᱤᱥᱚᱢ ᱫᱚ ᱟᱵᱚ ᱥᱟᱱᱛᱟᱲ ᱠᱚᱣᱟᱜ ᱫᱚ ᱞᱟᱹᱴᱩ ᱞᱟᱹᱴᱩ ᱜᱩᱣᱟᱹ ᱵᱟᱜᱟᱱ ᱜᱮ ᱢᱮᱱᱟᱜᱼᱟ
ᱦᱩᱸ ᱦᱩᱸ
ᱮᱴᱟᱜ ᱚᱱᱠᱟ ᱵᱟᱜᱟᱱ ᱜᱩᱣᱟᱹ ᱵᱟᱜᱟᱱ ᱵᱚᱲᱚ ᱵᱚᱲᱚ ᱵᱟᱜᱟᱱ ᱤᱱᱟᱹ ᱠᱟᱛᱮᱫ ᱟᱫᱚᱢ ᱟᱫᱚᱢ ᱠᱚᱣᱟᱜ ᱫᱚ ᱚᱱᱟ ᱪᱟ ᱵᱟᱜᱟᱱ ᱠᱚᱦᱚᱸ ᱢᱮᱱᱟᱜ ᱜᱮᱭᱟ
ᱦᱩᱸ
ᱛᱟᱦᱚᱞᱮ ᱜᱚᱝᱠᱮ ᱤᱭᱟᱹ ᱪᱟ ᱡᱟᱦᱟᱸ ᱵᱟᱜᱟᱱ ᱢᱮᱱᱟᱜ ᱛᱟᱯᱮ ᱫᱚ ᱚᱱᱟ ᱵᱟᱜᱟᱱ
ᱫᱚ ᱢᱟᱱᱮ ᱪᱟ ᱛᱚ ᱚᱱᱟ ᱠᱟᱹᱴᱤᱡ ᱞᱟᱹᱭ ᱵᱤᱱ ᱢᱟᱱᱮ ᱪᱟ ᱡᱟᱦᱟᱸ ᱠᱚ ᱤᱭᱟᱹ ᱫᱟ ᱵᱮᱱᱟᱣ ᱫᱟᱠᱚ ᱥᱮ ᱤᱭᱟᱹᱭ ᱫᱟ ᱚᱱᱟ ᱠᱟᱹᱴᱤᱡ ᱞᱟᱹᱭ ᱞᱮᱠᱷᱟᱱ ᱵᱤᱱ ᱵᱷᱟᱜᱮ ᱠᱚᱜᱼᱟ ᱢᱟᱱᱮ
ᱚᱱᱟ ᱪᱟ ᱫᱚ ᱪᱟ ᱵᱟᱜᱟᱱ ᱠᱟᱛᱮᱫ ᱡᱟᱦᱟᱸ ᱫᱚ ᱚᱱᱠᱟ ᱞᱟᱭᱤᱱ ᱞᱟᱭᱤᱱ ᱨᱚᱦᱚᱭ ᱠᱟᱛᱮᱫ
ᱦᱮᱸ ᱦᱮᱸ
ᱨᱚᱦᱚᱭ ᱠᱟᱛᱮᱫ ᱚᱸᱰᱮ ᱠᱷᱚᱱ ᱫᱟᱨᱮᱜᱼᱟ ᱫᱟᱨᱮ ᱠᱷᱚᱱ ᱟᱫᱚ ᱚᱱᱟᱜᱤᱹ ᱯᱨᱚᱛᱷᱚᱢ ᱵᱟᱞᱮᱜ ᱜᱮ ᱥᱟᱠᱟᱢᱚᱜᱼᱟ ᱟᱫᱚ ᱟᱹᱰᱤ ᱚᱱᱟ ᱫᱚ ᱵᱟᱝ ᱦᱟᱲᱟᱢ ᱡᱚᱲᱟ ᱵᱟᱹᱞᱤ ᱜᱮ ᱥᱟᱠᱟᱢᱚᱜᱼᱟ ᱟᱫᱚ ᱚᱱᱟ ᱵᱟᱞᱮ ᱥᱟᱠᱟᱢ ᱫᱚ ᱥᱤᱫ ᱠᱟᱛᱮᱜ ᱵᱟᱨᱭᱟ ᱠᱷᱚᱱ ᱯᱮᱭᱟ ᱤᱱᱟᱹ ᱜᱟᱱ ᱥᱟᱠᱟᱢ ᱟᱫᱚ ᱥᱤᱫ ᱥᱤᱫ ᱠᱟᱛᱮᱫ
ᱦᱩᱸ
ᱟᱫᱚ ᱚᱱᱟ ᱢᱤᱞ ᱛᱮᱞᱮ ᱤᱫᱤᱭᱟ ᱚᱱᱟ ᱢᱤᱞ ᱛᱮ ᱤᱫᱤ ᱠᱟᱛᱮᱫ ᱚᱸᱰᱮ ᱜᱮᱞᱮ ᱟᱠᱷᱨᱤᱧᱟ᱾
ᱚᱻᱻ
ᱦᱮ ᱦᱳᱭ ᱦᱳᱭ ᱚᱱᱟ ᱥᱟᱠᱟᱢ ᱠᱚ ᱵᱟᱞᱮ ᱥᱟᱠᱟᱢ ᱠᱚ ᱡᱚ ᱛᱚᱠᱷᱚᱱ ᱴᱩᱜᱟᱹᱣ ᱠᱟᱛᱮ ᱚᱱᱟ ᱚᱱᱟ ᱥᱟᱠᱟᱢ ᱜᱮ ᱤᱫᱤ ᱠᱟᱛᱮᱫ ᱤᱭᱟᱹ ᱫᱚ ᱟᱹᱰᱤ ᱚᱱᱟ ᱦᱟᱲᱟᱢᱟᱜ ᱱᱟᱜ ᱨᱮᱱᱟᱜ ᱫᱚ ᱪᱟ ᱫᱚ ᱵᱟᱝ ᱦᱩᱭᱩᱜ ᱫᱚ ᱦᱩᱭ ᱫᱚ ᱦᱩᱭᱩᱜ ᱜᱮᱭᱟ ᱤᱱᱟᱹ ᱠᱣᱟᱞᱤᱴᱤ ᱢᱚᱡᱽ ᱠᱚᱣᱟᱞᱤᱴᱤ ᱵᱟᱝ ᱦᱩᱭᱩᱜᱼᱟ ᱚᱱᱟ ᱡᱚᱛᱚ ᱠᱷᱚᱱ ᱦᱳᱭ ᱢᱚᱡᱽ ᱠᱳᱣᱟᱞᱤᱴᱤ ᱫᱚ ᱦᱩᱭᱩᱜ ᱠᱟᱱᱟ ᱡᱚᱛᱚ ᱠᱷᱚᱱ ᱵᱷᱟᱞᱮ ᱡᱮᱞᱮᱠᱟ ᱟᱠᱟ ᱤᱭᱟᱹ ᱛᱚᱨᱟᱛᱮᱫ ᱡᱟᱱᱟᱢ ᱠᱟᱰᱟ ᱫᱚ ᱠᱟᱹᱴᱤᱡ ᱠᱟᱹᱴᱤᱡ ᱥᱟᱯ
ᱦᱩᱸ ᱦᱩᱸ ᱦᱩᱸ ᱦᱩᱸ ᱢᱟᱱᱮ ᱟᱞᱮ ᱥᱮᱫ ᱫᱚ ᱜᱚᱢᱠᱮ ᱚᱱᱟ ᱫᱚ ᱡᱟᱦᱟᱸ ᱟᱵᱤᱱ ᱵᱟᱞᱮ ᱵᱤᱱ ᱞᱟᱹᱭ ᱮᱫᱟ ᱟᱞᱮᱥᱮᱫ ᱫᱚ ᱚᱱᱟ ᱡᱟᱹᱞᱤ ᱡᱟᱹᱞᱤ ᱥᱟᱠᱟᱢ ᱠᱚ ᱞᱟᱹᱭᱟ ᱴᱷᱤᱠ ᱟᱪᱷᱮ ᱦᱮᱸ ᱦᱮᱸ ᱡᱟᱦᱮᱸ ᱱᱟᱯᱟᱭ ᱦᱮᱸ ᱦᱮᱸ ᱦᱮᱸ ᱦᱮᱸ
ᱚᱱᱟ ᱚᱱᱟ ᱡᱟᱹᱞᱤ ᱡᱟᱹᱞᱤ ᱠᱟᱛᱷᱟᱴᱟᱜ ᱫᱚ ᱟᱞᱮ ᱫᱚ ᱚᱱᱟ ᱡᱚ ᱡᱤᱱᱤᱥ ᱞᱮ ᱵᱮᱵᱚᱦᱟᱨᱟ ᱟᱞᱮ ᱾
ᱦᱮᱸ ᱦᱮᱸ ᱦᱮᱸ
ᱡᱮᱞᱮᱠᱟ ᱠᱟᱱᱴᱷᱟᱲ ᱡᱚ ᱫᱚ ᱩᱞ ᱡᱚ ᱩᱞ ᱡᱚ ᱫᱚ ᱡᱟᱹᱞᱤ ᱧᱚᱜ ᱜᱮᱭᱟ᱾ ᱥᱠᱮᱱᱮᱫ ᱜᱮᱭᱟ ᱦᱳᱭ ᱟᱞᱮ ᱫᱚ ᱚᱱᱟ ᱡᱟᱹᱞᱤ ᱨᱮᱞᱮ ᱚᱱᱟ ᱡᱟᱹᱞᱤ ᱠᱟᱛᱷᱟ ᱫᱚ ᱟᱞᱮ ᱚᱱᱟ ᱡᱚ ᱡᱤᱱᱤᱥ ᱞᱮ ᱵᱮᱵᱚᱦᱟᱨᱟ᱾
ᱦᱟᱸ ᱦᱟᱸ ᱚ ᱟᱞᱮ ᱦᱚᱸ ᱜᱚᱝᱠᱮ ᱚᱱᱟ ᱫᱚ ᱟᱞᱮ ᱦᱚᱸ ᱚᱱᱛᱮ ᱜᱮ ᱠᱟᱛᱷᱟ ᱚᱱᱟ ᱫᱚᱞᱮ ᱞᱟᱹᱭᱟ ᱞᱟᱹᱭ ᱫᱚ ᱚᱵᱚᱥᱥᱳᱭ ᱵᱟᱝ ᱫᱚ ᱵᱟᱝ ᱡᱚ ᱡᱤᱱᱤᱥ ᱨᱮᱦᱚᱸ ᱦᱮᱸ ᱟᱫᱚ ᱠᱟᱹᱴᱤᱡ ᱜᱚᱝᱠᱮ ᱢᱟᱱᱮ ᱠᱟᱹᱴᱤᱡ ᱤᱭᱟᱹ ᱠᱚ ᱟᱵᱚᱣᱟᱜ ᱫᱚ ᱥᱟᱢᱟᱧᱱᱚ ᱡᱩᱫᱟᱹ ᱜᱮᱭᱟ ᱛᱚ᱾ ᱮᱱᱠᱷᱟᱱ ᱫᱚ ᱚᱥᱩᱵᱤᱫᱟ ᱫᱚ ᱵᱟᱹᱱᱩᱜ-ᱟ ᱡᱚᱛᱚ ᱜᱮ
ᱵᱟᱝᱠᱷᱟᱱ ᱡᱚᱛ ᱡᱚᱛᱚ ᱜᱮ ᱴᱷᱤᱠ ᱜᱮᱭᱟ ᱡᱮᱞᱮᱠᱟ ᱟᱞᱮ ᱟᱞᱮ ᱟᱥᱟᱢ ᱫᱤᱥᱚᱢ ᱨᱮᱱ ᱫᱚ ᱱᱚᱰᱮᱱ ᱠᱚ ᱡᱟᱹᱛ ᱠᱚ ᱥᱟᱶ ᱛᱮᱞᱮ ᱢᱮᱥᱟ ᱟᱠᱟᱱ ᱛᱮ ᱩᱱᱠᱩ ᱥᱮᱱᱟᱜ ᱠᱟᱛᱷᱟ ᱥᱟᱶᱛᱮ ᱟᱞᱮᱭᱟᱜ ᱠᱟᱛᱷᱟ ᱫᱚ ᱢᱤᱫ ᱜᱮ ᱛᱟᱞᱮᱭᱟ᱾ ᱥᱮ ᱱᱩᱠᱩ ᱱᱩᱠᱩ ᱥᱟᱶᱛᱮ ᱟᱞᱮ ᱫᱚᱞᱮ ᱨᱚᱯᱚᱲ ᱛᱮ ᱱᱩᱠᱩ ᱞᱮᱠᱟᱞᱮ ᱨᱚᱯᱚᱲᱚᱜᱟ᱾ ᱡᱮᱞᱮᱠᱟ ᱟᱯᱮ ᱩᱲᱤᱥᱥᱟ ᱫᱤᱥᱚᱢ ᱫᱚ ᱥᱮ ᱵᱟᱝᱜᱟᱞ ᱫᱤᱥᱚᱢ ᱥᱮ ᱵᱤᱦᱟᱨ ᱫᱤᱥᱚᱢ ᱫᱚ ᱵᱤᱦᱟᱨ ᱨᱮᱱ ᱥᱟᱶᱛᱮ ᱠᱚ ᱡᱩᱫᱤ ᱠᱚ ᱢᱮᱥᱟ ᱧᱚᱜ ᱠᱟᱛᱮ ᱩᱱᱠᱩ ᱫᱚ ᱵᱤᱦᱟᱨ ᱨᱮᱭᱟᱜ ᱥᱟᱶᱛᱮ ᱠᱩᱣᱟᱜ ᱢᱤᱫ ᱠᱟᱛᱷᱟ ᱫᱚ ᱢᱮᱥᱟᱭ ᱜᱮ ᱛᱟᱠᱚᱣᱟ ᱦᱮᱸ ᱥᱮ ᱵᱟᱝ ᱡᱮᱞᱮᱠᱟ ᱚᱭᱮᱥᱴ ᱵᱮᱝᱜᱚᱞ ᱨᱮᱦᱚᱸ ᱵᱟᱝᱜᱟᱞᱤ ᱥᱟᱶ ᱛᱮ ᱠᱚ ᱢᱮᱥᱟ ᱠᱟᱛᱮ ᱩᱱᱠᱩ ᱵᱟᱝᱜᱟᱞᱤ ᱥᱟᱶ ᱛᱮ ᱛᱷᱚᱲᱟ ᱜᱟᱱ ᱠᱚ ᱢᱮᱥᱟ ᱧᱚᱜ ᱜᱮᱛᱟ ᱠᱚᱣᱟ ᱩᱱᱠᱩᱣᱟᱜ ᱚᱠᱟᱴᱟᱜ ᱫᱚ ᱟᱵᱚ ᱵᱚᱱ ᱢᱮᱱᱮᱫ ᱠᱟᱱ ᱯᱩᱨᱱᱟᱸᱱᱥ ᱯᱩᱨᱱᱟᱸᱱᱥ ᱚᱠᱟᱴᱟᱜ ᱵᱚᱱ ᱨᱚᱲᱮᱫ ᱠᱟᱱ ᱟᱲᱟᱝᱮᱫ ᱠᱟᱱ ᱵᱚᱱ ᱦᱚᱭ ᱚᱱᱟ ᱡᱤᱱᱤᱥ ᱫᱚ ᱡᱟᱜᱟ-ᱡᱟᱜᱟ ᱱᱤᱭᱟᱹ ᱵᱤᱥᱚᱭ ᱛᱮ ᱚᱸᱰᱮᱱᱟᱜ ᱛᱩᱞᱩᱡ ᱫᱚ ᱢᱤᱞᱟᱹᱣ ᱟᱠᱟᱱᱟ ᱦᱮᱸ ᱥᱮ ᱵᱟᱝ ᱟᱨ ᱵᱟᱝ ᱟᱵᱚ ᱡᱟᱦᱟᱸ ᱵᱚᱱ ᱨᱚᱯᱚᱲ ᱠᱟᱱᱟ ᱥᱮ ᱡᱟᱦᱟᱸ ᱵᱚᱱ ᱠᱟᱛᱷᱟᱜ ᱠᱟᱱᱟ ᱚᱱᱟ ᱫᱚ ᱥᱟᱱᱛᱟᱲ ᱫᱚ ᱢᱤᱫᱴᱮᱱ ᱜᱮᱭᱟ ᱥᱟᱱᱛᱟᱲ ᱵᱷᱟᱥᱟ ᱫᱚ᱾ ᱜᱳᱴᱟ ᱫᱷᱟᱹᱨᱛᱤᱢ ᱪᱟᱞᱟᱜ ᱨᱮᱦᱚᱸ ᱥᱟᱱᱛᱟᱲ ᱵᱷᱟᱥᱟ ᱵᱷᱟᱨᱚᱛ ᱮᱢ ᱪᱟᱞᱟᱜ ᱨᱮᱦᱚᱸ ᱤᱱᱟᱹ ᱥᱟᱱᱛᱟᱲ ᱠᱟᱱ ᱜᱮᱭᱟ, ᱵᱟᱝᱞᱟ ᱫᱮᱥᱚᱢ ᱮᱢ ᱪᱟᱞᱟᱜ ᱨᱮᱦᱚᱸ ᱤᱱᱟᱹ ᱥᱟᱱᱛᱟᱲ ᱵᱷᱟᱥᱟ ᱠᱟᱱ ᱜᱮᱭᱟ ᱪᱟᱞᱟᱜ ᱨᱮᱦᱚᱸ ᱥᱟᱱᱛᱟᱲ ᱵᱷᱟᱥᱟ ᱠᱟᱱ ᱜᱮᱭᱟ ᱢᱮᱱᱠᱷᱟᱱ ᱛᱷᱚᱲᱟ ᱜᱟᱱ ᱚᱸᱰᱮᱱ ᱠᱚ ᱦᱚᱲ ᱥᱟᱶ
ᱦᱟᱸᱜ ᱠᱟᱹᱴᱤᱡ ᱤᱭᱟᱹ ᱜᱮᱭᱟ ᱥᱟᱢᱟᱱᱱᱚ ᱟᱞᱟᱜ ᱜᱮᱭᱟ ᱦᱮᱸᱥᱮ ᱵᱟᱝ᱾
ᱦᱳᱭ ᱦᱳᱭ ᱚᱠ ᱚᱸᱰᱮᱱ ᱦᱚᱲᱠᱚ ᱥᱟᱶ ᱛᱮᱠᱚ ᱢᱮᱥᱟᱜ ᱠᱟᱱ ᱛᱟᱦᱮᱸ ᱛᱮ ᱩᱱᱠᱩ ᱥᱟᱶᱛᱮ ᱛᱷᱚᱲᱟᱜᱟᱱ ᱨᱟᱹᱲ ᱠᱚ ᱥᱮ ᱟᱹᱲᱟᱹ ᱠᱚ ᱩᱱᱠᱩ ᱥᱟᱛᱮ ᱢᱮᱥᱟᱜ ᱠᱚ
ᱦᱮᱸ ᱦᱮᱸ ᱦᱮᱸ ᱦᱮᱸ ᱟᱫᱚ ᱜᱚᱝᱠᱮ ᱦᱮᱸ ᱦᱚᱭ ᱡᱟᱭᱦᱩᱠ ᱟᱱᱟ ᱫᱚ ᱦᱩᱭᱮᱱ ᱛᱟᱭ ᱦᱳᱭᱱᱟ ᱟᱫᱚ ᱚᱱᱟ ᱟᱨ ᱡᱟᱹᱞᱤ ᱡᱟᱦᱟ ᱵᱟᱞᱮ ᱤᱭᱟᱹ ᱥᱟᱠᱟᱢ ᱯᱮ ᱤᱫᱤ ᱠᱮᱫᱟ ᱛᱟᱨᱯᱚᱨᱮ ᱚᱱᱟ ᱢᱤᱞ ᱯᱮ ᱤᱫᱤᱭᱟ ᱟᱨ ᱛᱟᱨᱯᱚᱨᱮ ᱚᱱᱟ ᱠᱚ ᱟᱫᱚ ᱞᱟᱹᱭ ᱵᱤᱱ ᱚᱸᱰᱮ ᱠᱷᱚᱱᱟᱜ ᱠᱟᱹᱴᱤᱡ
ᱦᱮᱸ ᱚᱱᱟ ᱫᱚ, ᱚᱱᱟ ᱫᱚ ᱢᱤᱞ ᱨᱮ ᱚᱸᱰᱮ ᱩᱱᱠᱩ ᱢᱮᱱᱟᱜ ᱠᱚᱣᱟ ᱡᱮᱞᱮᱠᱟ ᱠᱚᱢᱯᱟᱱᱤ ᱫᱚ᱾ ᱞᱟᱹᱴᱩ - ᱞᱟᱹᱴᱩ ᱵᱤᱡᱽᱱᱮᱥ ᱠᱤᱥᱟᱹᱬ ᱦᱚᱲᱟᱜ ᱠᱟᱱᱟ ᱛᱚ ᱩᱱᱠᱩ ᱜᱮᱠᱚ ᱤᱭᱟᱹ ᱠᱚᱣᱟ ᱡᱮ ᱞᱮᱠᱟ ᱚᱸᱰᱮ ᱚᱱᱟ ᱥᱟᱠᱟᱢ ᱤᱫᱤ ᱤᱫᱤ ᱠᱟᱛᱮᱫ
ᱦᱩᱸ
ᱢᱤᱫᱴᱮᱱ ᱤᱭᱟᱹ ᱢᱮᱱᱟᱜ-ᱟ ᱞᱟᱹᱴᱩ ᱜᱮ ᱢᱤᱫᱴᱮᱱ ᱵᱟᱠᱥᱟ ᱴᱮᱝᱠᱤ ᱞᱮᱠᱟ ᱢᱮᱱᱟᱜ-ᱟ᱾ ᱚᱱᱟ ᱨᱮᱭᱟ ᱩᱵ ᱵᱟᱠᱚ, ᱟᱫᱚ ᱚᱱᱟᱫᱚ ᱤᱭᱟᱹᱜ-ᱟ ᱥᱟᱢᱟᱜ ᱠᱩᱴᱨᱟᱹᱜ-ᱟ᱾ ᱢᱟᱱᱮ ᱥᱟᱢᱟᱜ ᱠᱚᱴᱷᱳ ᱢᱟ ᱵᱩᱡᱷᱟᱹᱣ ᱟ-ᱛᱚ ᱠᱷᱤᱫᱤ ᱠᱷᱤᱫᱤ ᱚᱱᱟ ᱤᱭᱟᱹ ᱢᱮᱱᱟᱜ-ᱟ ᱜᱮᱡᱮᱨᱚᱜ-ᱟ ᱜᱮᱡᱮᱨᱚᱜ-ᱟ ᱜᱮᱡᱮᱨ ᱟᱹᱜᱩ ᱠᱟᱛᱮᱫ ᱛᱚ ᱚᱱᱟ ᱚᱱᱟ ᱵᱮᱞ ᱞᱮᱠᱟᱱᱟᱜ ᱛᱮᱜᱮ ᱚᱱᱠᱟ ᱯᱟᱥᱱᱟᱣ ᱦᱤᱡᱩᱜ-ᱟ ᱢᱟᱱᱮ ᱠᱟ ᱢᱤᱫ ᱵᱟᱨ ᱚᱱᱟ ᱢᱮᱥᱤᱱ ᱠᱚ ᱢᱮᱱᱟᱜ-ᱟ ᱚᱱᱟ ᱢᱮᱥᱤᱱ ᱨᱮ ᱵᱚᱞᱚᱜ-ᱟ᱾
ᱦᱮᱸ ᱦᱮᱸ
ᱛᱟᱭᱚᱢᱛᱮ ᱚᱸᱰᱮ ᱠᱷᱚᱱ ᱫᱚ ᱤᱭᱟᱹ ᱦᱤᱡᱩᱜ-ᱟ ᱢᱟᱭᱟ᱾ ᱢᱟᱱᱮ ᱯᱷᱤᱞᱴᱟᱨᱚᱜ-ᱟ ᱚᱠᱟ ᱠᱚ ᱵᱟᱹᱲᱤᱡᱚᱜ-ᱟ ᱚᱠᱟ ᱠᱚ ᱢᱚᱡᱚᱜ ᱠᱚ ᱚᱠᱟᱴᱟᱜ ᱠᱳᱣᱟᱞᱤᱴᱤ ᱢᱚᱸᱡᱽ ᱦᱩᱭᱩᱜ ᱚᱠᱟᱴᱟᱜ ᱦᱩᱭᱩᱜ-ᱟ ᱚᱸᱰᱮ ᱜᱮ ᱡᱚᱛᱚᱣᱟᱜ ᱦᱩᱭᱩᱜ-ᱟ᱾
ᱟᱫᱚ ᱛᱟᱦᱚᱞᱮ ᱚᱱᱮ ᱜᱚᱝᱠᱮ ᱟᱞᱮ ᱥᱮᱫ ᱢᱟ ᱱᱚᱛᱮ ᱫᱚ ᱵᱮᱝᱜᱚᱞ ᱫᱤᱥᱚᱢ ᱢᱟᱱᱮ ᱦᱤᱡᱩᱜ-ᱟ ᱤᱭᱟᱹ ᱞᱮᱠᱟ ᱢᱟᱱᱮ ᱛᱳᱢᱟᱨᱻ ᱜᱩᱴᱤ ᱜᱩᱴᱤ ᱵᱷᱟᱵᱽ ᱢᱟᱱᱮ ᱠᱟᱹᱴᱤᱡ ᱫᱟᱱᱟ ᱫᱟᱱᱟ ᱥᱟᱢᱟᱱᱱᱚ ᱵᱷᱟᱵᱽ ᱦᱮᱸᱫᱮ ᱦᱮᱸᱫᱮ ᱟᱫᱚ ᱚᱱᱟᱫᱚ ᱜᱚᱝᱠᱮ ᱚᱱᱟ ᱢᱮᱥᱤᱱ ᱛᱮᱜᱮ ᱚᱱᱠᱟ ᱦᱩᱭᱩᱜ ᱠᱟᱱᱟ ᱵᱟᱝ?
ᱦᱳᱭ ᱚᱱᱟ ᱚᱱᱟᱫᱚ ᱞᱚᱜᱮ ᱞᱟᱹᱜᱤᱫ ᱦᱮᱸᱫᱮ ᱫᱚ ᱵᱟᱝ ᱦᱩᱭᱩᱜ ᱠᱟᱱᱟ ᱡᱮᱞᱮᱠᱟ ᱚᱸᱰᱮ ᱫᱚ ᱚᱱᱟ ᱥᱟᱢᱟᱜ ᱠᱩᱴᱨᱟᱹᱜ ᱠᱟᱱᱟ ᱛᱚ ᱥᱟᱢᱟᱜ ᱠᱩᱴᱨᱟᱹ ᱯᱚᱨᱮ ᱫᱚ ᱚᱱᱟ ᱫᱚ ᱤᱭᱟᱹᱜ-ᱟ, ᱛᱷᱚᱲᱟᱜᱟᱱ ᱵᱟᱯᱷᱟᱣ ᱧᱚᱜᱚᱜ ᱠᱟᱱᱟ᱾ ᱟᱯᱷᱟ ᱵᱤᱱ ᱵᱩᱡ ᱫᱟᱲᱮᱭᱟᱜ ᱠᱟᱱᱟ ᱛᱚ ᱛᱷᱚᱲᱟ ᱜᱟᱱ ᱞᱚᱞᱚ ᱧᱚᱜᱚᱜ-ᱟ ᱦᱳᱭ ᱛᱟᱭᱚᱢᱛᱮ ᱚᱱᱟ ᱞᱚᱞᱚ ᱛᱚᱠᱷᱚᱱ ᱠᱤᱪᱷᱩ ᱯᱚᱨᱮ ᱨᱮᱜᱮ ᱚᱱᱟ ᱨᱚᱝ ᱫᱚ ᱨᱟᱠᱟᱵᱚᱜ-ᱟ ᱞᱚᱜᱮ ᱞᱚᱜᱮ ᱫᱚ ᱵᱟᱝ ᱦᱩᱭᱩᱜ-ᱟ ᱚᱱᱟ ᱫᱚ ᱥᱮ ᱚᱱᱟᱨᱮ ᱡᱟᱦᱟᱱᱟᱜ ᱢᱤᱫᱴᱷᱮᱱ ᱠᱟᱞᱟᱨ ᱱᱟᱹᱧ ᱚᱠᱟ ᱠᱚ ᱟᱨᱴᱤᱯᱷᱮᱥᱤᱭᱟᱞ ᱠᱟᱞᱟᱨ ᱠᱚ ᱤᱭᱟᱹ ᱞᱟᱜᱟᱜ-ᱟ ᱚᱱᱠᱟ ᱫᱚ ᱵᱟᱝ ᱟ ᱡᱮᱞᱮᱠᱟ ᱟᱵᱚ ᱟᱲᱟᱜ ᱠᱚ ᱡᱩᱫᱤ ᱥᱮ ᱫᱟᱨᱮ ᱥᱟᱠᱟᱢ ᱠᱚ ᱡᱩᱫᱤ ᱜᱩᱡ ᱞᱮᱱᱠᱷᱟᱱ ᱪᱮᱫ ᱚᱱᱠᱟ ᱫᱚ ᱵᱟᱝ ᱦᱮᱸᱫᱮᱜ-ᱟ ᱛᱚ ᱟᱡ ᱛᱮᱜᱮ ᱴᱷᱤᱠ ᱚᱱᱠᱟᱜᱮ ᱚᱱᱟ ᱦᱚᱸ ᱥᱟᱠᱟᱢ ᱡᱤᱱᱤᱥ ᱠᱟᱱᱛᱮ ᱟᱡ ᱟᱡ ᱛᱮᱜᱮ ᱚᱱᱟ ᱫᱚ ᱦᱮᱸᱫᱮᱜ-ᱟ ᱚᱱᱟ ᱢᱟᱱᱮ ᱚᱱᱮ ᱡᱮᱞᱮᱠᱟ ᱞᱚᱜᱮ ᱞᱚᱜᱮ ᱫᱚ ᱵᱟᱠᱚ ᱯᱮᱠᱟᱜ-ᱟ ᱠᱚ ᱩᱱᱠᱩ ᱚᱱᱟ ᱵᱟᱯᱮ ᱰᱤᱥᱴ ᱥᱴᱳᱨ ᱨᱮ ᱫᱚᱦᱚ ᱠᱟᱛᱮᱫ ᱛᱟᱭᱚᱢᱛᱮ ᱟᱡ ᱛᱮᱜᱮ ᱚᱱᱟ ᱨᱮᱱᱟᱜ ᱠᱟᱞᱟᱨ ᱫᱚ ᱦᱮᱸᱫᱮ ᱜᱮᱨ
ᱦᱤᱡᱩᱜ-ᱟ ᱦᱮᱸ ᱦᱮᱸ
ᱦᱳᱭ
ᱚ ᱛᱟᱦᱚᱞᱮ ᱜᱚᱝᱠᱮ ᱚᱱᱟ ᱤᱭᱟᱹ ᱡᱚᱠᱷᱚᱡ ᱯᱨᱚᱛᱷᱚᱢᱚᱛᱚ ᱫᱚ ᱥᱤᱫ ᱠᱟᱛᱮᱫ ᱛᱚ ᱦᱟᱸᱜ ᱛᱟᱥᱮᱫ ᱨᱚᱦᱚᱲ ᱛᱚ ᱞᱟᱜᱟᱜ-ᱟ ᱥᱮ ᱚᱸᱰᱮ ᱜᱮ ᱢᱮᱥᱤᱱ ᱛᱮᱜᱮ ᱡᱷᱚᱛᱚ ᱨᱚᱦᱚᱲᱚᱜ ᱠᱟᱱᱟ?
ᱦᱳᱭ ᱚᱱᱟ ᱚᱱᱟ ᱥᱴᱳᱨ ᱨᱮᱜᱮ ᱚᱱᱟ ᱡᱤᱱᱤᱥ ᱫᱚ ᱚᱱᱟ ᱦᱩᱭ ᱠᱟᱱᱟ ᱥᱴᱳᱨ ᱨᱮᱜᱮ
ᱦᱮᱸ ᱚ᱾
ᱦᱮᱺᱻ ᱟᱨ ᱟᱹᱰᱤ ᱡᱟᱹᱥᱛᱤ ᱦᱚᱭ ᱠᱚ ᱥᱤᱛᱩᱳᱝ ᱠᱚ ᱵᱟᱠᱚ ᱧᱟᱢ ᱪᱚᱣᱟᱜᱼᱟ ᱪᱮᱫᱟᱜ ᱥᱮ? ᱚᱱᱟ ᱨᱮᱱᱟᱜ ᱚᱠᱟᱴᱟᱜ ᱠᱳᱣᱟᱞᱤᱴᱤ ᱛᱟᱦᱮᱸᱱᱟ ᱥᱚᱲᱚᱢ ᱥᱤᱵᱤᱞ ᱛᱟᱦᱮᱸᱱᱟ ᱚᱱᱟ ᱟᱫ
ᱦᱩᱸ ᱾
ᱢᱤᱫᱴᱮᱡ ᱵᱮᱥᱤᱠ ᱴᱮᱢᱯᱟᱨᱮᱪᱟᱨ ᱦᱩᱭ ᱠᱟᱛᱮ ᱚᱱᱟ ᱥᱴᱳᱨ ᱨᱮᱠᱚ ᱫᱚᱦᱚᱭ
ᱟᱫᱚ ᱜᱚᱝᱠᱮ ᱚᱱᱟ ᱯᱩᱭ... ᱦᱮᱸ, ᱟᱫᱚ ᱜᱚᱝᱠᱮ ᱚᱱᱟ ᱡᱟᱦᱟᱸ ᱟᱯᱮ ᱢᱤᱞ ᱛᱮᱯᱮ ᱤᱫᱤᱭᱟ ᱡᱟᱦᱟᱸ ᱠᱷᱚᱨᱪᱟ ᱢᱟᱱᱮ ᱹᱹᱹᱹ ᱡᱟᱦᱟᱸᱻ ᱟᱹᱵᱤᱱ ᱠᱚ ᱵᱮᱱᱟᱣ ᱟᱹᱵᱤᱱ ᱠᱟᱱᱟ ᱫᱚ ᱟᱫᱚ ᱚᱱᱟ ᱫᱚ ᱹᱹᱹ. ᱢᱟᱱᱮ ᱪᱮᱫᱠᱟ ᱠᱷᱚᱨᱪᱟ ᱯᱟᱲᱟᱜᱼᱟ ᱵᱮᱱᱟᱣ ᱛᱮ᱾
ᱵᱮᱱᱟᱣ ᱨᱮᱭᱟᱜ ᱠᱷᱚᱨᱪᱟ ᱫᱚ ᱱᱚᱝᱠᱟ ᱠᱟᱱᱟ ᱡᱮᱞᱮᱠᱟ᱾ ᱟᱜ ᱟᱞᱮ ᱟᱞᱮᱫᱚ ᱡᱮᱞᱮᱠᱟ ᱰᱟᱭᱨᱮᱠᱴ ᱚᱱᱟ ᱤᱭᱟᱹ ᱨᱚ ᱢᱮᱴᱮᱨᱤᱭᱟᱞ, ᱢᱟᱱᱮ ᱼᱼ ᱚᱠᱟᱴᱟᱜ ᱫᱚᱞ ᱵᱮᱨᱮᱞ ᱵᱮᱨᱮᱞ ᱥᱟᱠᱟᱢ ᱠᱷᱟᱹᱞᱤ ᱵᱮᱨᱮᱞ ᱥᱟᱠᱟᱢ ᱚᱸᱰᱮᱞᱮ ᱟᱹᱠᱷᱨᱤᱧ ᱦᱚᱴᱚ ᱠᱟᱜᱼᱟᱞᱮ। ᱦᱚᱸ ᱚᱸᱰᱮ ᱫᱚ ᱡᱮᱞᱮᱠᱟ ᱼᱼ ᱢᱤᱫᱴᱮᱱ ᱯᱟᱨᱥᱮᱱ ᱦᱤᱥᱟᱹᱵ ᱧᱟᱢᱚᱜᱼᱟ ᱢᱤᱫᱴᱮᱱ ᱯᱟᱨᱥ ᱡᱮᱞᱮᱠᱟ ᱼᱼ ᱫᱚᱥ ᱯᱟ ᱟᱢ ᱤᱭᱟᱹ ᱫᱚᱥ ᱫᱚ ᱵᱟᱝ ᱛᱤᱨᱤᱥ ᱡᱚᱛᱚ ᱠᱷᱚᱱ ᱢᱤᱱᱤᱢᱟᱢ ᱫᱚ ᱛᱤᱨᱤᱥ ᱯᱟᱨᱥᱮᱱ ᱠᱟᱱᱟ ᱾ ᱡᱮᱞᱮᱠᱟ ᱛᱤᱨᱤᱥ ᱛᱤᱨᱤᱥ ᱯᱟᱨᱥᱮᱱ ᱨᱮᱫᱚ ᱯᱚᱧᱪᱟᱥ ᱴᱟᱠᱟᱭ ᱮᱚᱢᱚᱜᱼᱟ ᱾
ᱚᱻ
ᱦᱳᱭ, ᱡᱩᱫᱤ ᱟᱜ ᱟᱹᱭᱟᱹ ᱛᱮᱫ ᱾ ᱡᱚᱛᱚ ᱠᱷᱚᱱ ᱞᱚ -ᱞᱚ ᱤᱭᱟᱹ ᱫᱚ ᱤᱭᱟᱹ ᱠᱟᱱᱟ ᱛᱤᱨᱤᱥ ᱯᱟᱨᱥᱮᱱ ᱾
ᱚᱻ ᱟᱫᱚ ᱜᱚᱝᱠᱮ ᱤᱭᱟᱹ ᱢᱟᱱᱮ ᱚᱱᱟᱹᱹᱹ ᱡᱟᱦᱟᱸᱻᱢᱟᱱᱮ ᱠᱮᱹᱡᱤ ᱦᱤᱥᱟᱹᱵ ᱛᱮᱠᱚ ᱦᱟᱛᱟᱣᱟ ᱯᱟᱨᱥ ᱤᱭᱟᱹ ᱫᱚ?
ᱦᱳᱭ ᱦᱳᱭ ᱠᱮᱡᱤ ᱦᱤᱥᱟᱹᱵ ᱛᱮᱜᱮ ᱚᱱᱟ ᱫᱚ ᱠᱮᱡᱤ ᱦᱤᱥᱟᱹᱵ ᱛᱮᱜᱮ ᱦᱩᱸ ᱧᱮᱞ ᱞᱮᱫᱚ ᱚᱱᱮᱠᱟ ᱧᱮᱱᱚᱜᱼᱟ ᱟᱹᱰᱤ ᱫᱚᱢᱮ ᱳᱡᱚᱱ ᱜᱮᱭᱟ ᱛᱚ ᱢᱤᱫᱴᱮᱱ ᱡᱷᱚᱞᱟ ᱨᱮᱜᱮ ᱠᱚᱢᱮ ᱵᱤᱥ ᱠᱮᱡᱤ ᱠᱷᱚᱡ᱾ ᱪᱮᱛᱟᱱ ᱥᱟᱦᱚᱵᱚᱜᱼᱟ, ᱚᱸᱭ ᱟᱨ ᱱᱤᱛᱳᱜ ᱢᱟ ᱵᱟᱨᱥᱳᱥ ᱹᱹᱹ ᱠᱟᱱᱟ ᱛᱚ ᱚᱸᱰᱮ ᱠᱚ ᱢᱮᱱᱮᱞ ᱠᱟᱜ ᱩᱸᱻ ᱢᱚᱬᱮ ᱵᱤᱜᱷᱟᱹ ᱢᱚᱬᱮ ᱵᱤᱜᱷᱟᱹ ᱵᱟᱜᱟᱱ ᱨᱮᱜᱤ᱾ ᱢᱤᱫ ᱫᱚᱢ ᱥᱤ ᱨᱮᱜᱮ ᱢᱤᱼᱢᱤᱫ ᱠᱱᱴᱮᱞ ᱜᱟᱱ ᱫᱚ ᱦᱩᱭᱩᱜᱼᱟ।
ᱚ ᱚ᱾
ᱢᱚᱡᱽᱛᱮ ᱚᱱᱠᱟ ᱥᱟᱨ ᱠᱚ ᱟᱨ ᱚᱱᱠᱟ ᱨᱟᱱ ᱠᱚ ᱞᱟᱜᱟᱣ ᱤᱫᱤ ᱞᱮᱠᱟᱱᱡ ᱢᱚᱡᱽ ᱼᱼ
ᱦᱮᱸᱮᱸ ᱦᱮᱸ ᱟᱫᱚ ᱛᱟᱦᱚᱞᱮ ᱜᱚᱝᱠᱮ ᱢᱟᱱᱮ ᱢᱤᱫᱴᱮᱱ ᱢᱤᱫᱴᱮᱱ ᱼᱼ ᱢᱟᱱᱮ ᱟᱵᱚᱻ ᱦᱚᱲ ᱦᱚᱲᱟᱜ ᱜᱮ ᱢᱟᱱᱮ ᱛᱤᱱᱟᱹᱜ ᱛᱤ-ᱛᱤᱱᱟᱹᱜ ᱵᱚᱲᱚ ᱵᱚᱲᱚ ᱡᱟᱭᱜᱟ ᱨᱮ ᱢᱟᱱᱮᱻ ᱱᱚᱣᱟ ᱵᱟᱜᱟᱱ ᱢᱮᱱᱟᱜ ᱛᱟᱠᱚᱣᱟ ᱪᱟ ᱵᱟᱜᱟᱱ᱾
ᱢᱮᱱᱟᱜ ᱫᱚ ᱢᱮᱱᱟᱜ ᱜᱮᱭᱟ ᱟᱫᱚᱢ ᱠᱚᱣᱟᱜ ᱫᱚᱻ ᱟᱹᱰᱤ ᱞᱟᱹᱴᱩ ᱞᱟᱹᱴᱩ ᱫᱚ ᱵᱟᱹᱪᱩᱜ ᱟᱹᱱᱤᱡ ᱤᱱᱟᱹ ᱢᱤᱫ ᱵᱤᱜᱷᱟᱹ ᱵᱟᱨ ᱵᱤᱜᱷᱟᱹ ᱚᱱᱠᱟ ᱠᱚ ᱵᱟᱜᱟᱱ ᱵᱟᱲᱟ ᱟᱠᱟᱫᱟ। ᱟᱫᱚ ᱠᱚᱫᱚ ᱚᱠᱚᱭ ᱠᱤᱸᱟᱹᱬ ᱧᱚᱜ ᱢᱮᱱᱟᱜ ᱠᱚᱫᱟ ᱩᱱᱠᱩ ᱞᱟᱹᱴᱷᱩ ᱧᱚᱜ ᱠᱚ ᱵᱟᱜᱟᱱ ᱟᱠᱟᱫᱟ।
ᱦᱮᱸ᱾
ᱦᱩᱸᱻ
ᱚ
ᱢᱮᱱᱠᱷᱟᱱ ᱪᱟ ᱠᱷᱚᱱ ᱫᱚ ᱟᱞᱮ ᱜᱩᱣᱟᱹ ᱵᱟᱜᱟᱱ ᱜᱮ ᱡᱟᱹᱥᱛᱤᱭᱟ ᱱᱚᱛᱮ ᱫᱚ।
ᱮ ᱜᱩᱣᱟᱹ? ᱦᱮᱸ ᱦᱮᱸ ᱜᱚᱝᱠᱮ ᱚᱱᱟ ᱫᱚ ᱵᱟ ᱚᱱᱟ ᱫᱚ ᱵᱟᱟᱹᱞᱤᱧ ᱟᱸᱡᱚᱢ ᱵᱟᱲᱟ ᱟᱠᱟᱫᱟ, ᱚᱱᱟ ᱫᱚ ᱪᱮᱫᱠᱟᱱ ᱡᱤᱱᱤᱥ ᱠᱟᱹᱴᱤᱡ ᱞᱟᱹᱭᱵᱤᱱ ᱢᱮ᱾
ᱚᱱᱟ ᱜᱩᱣᱟᱹ ᱫᱚ ᱱᱚᱝᱠᱟᱱ ᱡᱤᱱᱤᱥ ᱠᱟᱱᱟ ᱡᱟᱦᱟᱸ ᱫᱚ ᱚᱱᱮ ᱥᱩᱯ ᱼᱼ ᱥᱩᱯᱟᱨᱤ ᱥᱩᱯᱟᱨᱤ ᱠᱚ ᱢᱮᱛᱟᱜ ᱠᱟᱱ ᱦᱤᱱᱫᱤ ᱛᱮ ᱥᱩᱯᱟᱨᱤ᱾ ᱦᱩᱸ ᱦᱩᱸ ᱦᱳᱭ ᱚᱱᱟ ᱡᱤᱱᱤᱥ ᱜᱮ, ᱜᱩᱣᱟᱹ ᱵᱟᱜᱟᱱ ᱡᱮᱞᱮᱠᱟ ᱚᱱᱮ ᱚᱠᱟᱴᱟᱜ ᱫᱚ ᱠᱷᱟᱭᱱᱤ ᱜᱩᱚᱴᱠᱟ ᱠᱚ ᱵᱮᱱᱟᱣᱮᱫ ᱠᱟᱱ ᱥᱮ᱾
ᱦᱩ ᱦᱩᱸ᱾
ᱚᱱᱟ ᱯᱟᱱ ᱠᱚ ᱯᱟᱱ ᱠᱚ ᱵᱮᱱᱟᱣᱮᱫ ᱠᱟᱱ ᱦᱳᱭ ᱚᱱᱟ ᱡᱤᱱᱤᱥ ᱜᱮ, ᱦᱩᱸ
ᱚᱱᱟ ᱫᱚ ᱜᱚᱝᱠᱮ ᱟᱸᱡᱚᱢ ᱠᱟᱫᱟᱞᱤᱧ ᱠᱷᱩᱵ ᱵᱷᱟᱜᱮ᱾ ᱢᱟᱱᱮ ᱚᱱᱟᱨᱮ ᱯᱚᱭᱥᱟ ᱢᱮᱱᱟᱜᱼᱟ ᱦᱮᱸᱥᱮ ᱵᱟᱝ?
ᱦᱳᱭ ᱦᱳᱭ ᱚᱱᱟ, ᱚᱱᱟ ᱨᱮᱜᱮ ᱚᱱᱟ ᱨᱮᱜᱮ ᱡᱟᱹᱥᱛᱤ ᱯᱚᱭᱥᱟ ᱫᱚ ᱢᱮᱱᱟᱜ ᱠᱟᱫᱟ।
ᱦᱚᱸ᱾
ᱡᱮᱞᱮᱠᱟᱜ ᱟᱞᱮ, ᱟᱞᱮ ᱱᱤᱛᱳᱜ ᱢᱟ ᱥᱤᱡᱤᱱ ᱼᱼ ᱵᱟᱹᱱᱩᱜᱼᱟᱫᱚᱜ ᱠᱟᱱᱟ ᱰᱤᱥᱮᱢᱵᱚᱨ ᱟᱯᱮ ᱫᱚ ᱚᱱᱟ ᱥᱤᱡᱮᱱᱠᱷᱨᱤ ᱥᱤᱡᱮᱱ ᱫᱚ ᱦᱩᱭᱩᱜᱼᱟ᱾
ᱚ ᱚ᱾
ᱦ
ᱛᱟᱦᱚᱞᱮ ᱜᱚᱝᱠᱮ ᱚᱱᱟ ᱦᱚᱸ ᱢᱚᱴᱟ ᱢᱟᱱᱮ ᱚᱱᱟ ᱫᱚ ᱯᱨᱚᱛᱷᱚᱢ ᱡᱚᱜ ᱼᱼ ᱚ ᱚ ᱚ᱾
ᱪᱚᱞᱞᱤᱥ ᱴᱟᱠᱟ ᱯᱚᱧᱪᱟ
ᱚ ᱛᱟᱦᱚᱞᱮ ᱚᱱᱟ ᱦᱚᱸ ᱜᱚᱝᱠᱮ ᱵᱟᱜᱟᱱ ᱟᱹᱰᱤ ᱵᱚ ᱦᱮᱸ ᱦᱮᱸ ᱢᱮᱱᱫᱟᱹᱧ
ᱦᱩᱸ᱾
ᱢᱮᱱᱫᱟᱞᱤᱧ ᱚᱱᱟ ᱦᱚᱸ ᱵᱟᱜᱟᱱ ᱫᱚ ᱟᱹᱰᱤ ᱵᱚᱲᱚ ᱵᱚᱲᱚ ᱢᱮᱱᱟᱜ ᱛᱟᱯᱮᱭᱟ ᱵᱟᱝ?
ᱦᱳᱭ ᱦᱳᱭ ᱦᱳᱭ ᱚᱱᱟ ᱫᱚ ᱞᱟᱹᱴᱩ ᱞᱟᱹᱴᱩ ᱜᱮ ᱯᱟᱸᱪ ᱵᱤᱜᱷᱟᱹ ᱪᱷᱚᱭ ᱵᱤᱜᱷᱟᱹ ᱚᱠᱟ ᱠᱚ ᱵᱟᱜᱟᱱ ᱟᱠᱟᱫ ᱠᱚ ᱢᱤᱫ ᱦᱚᱲ ᱜᱮ।
ᱚ
ᱫᱚᱥ ᱞᱟᱠᱷ, ᱯᱚᱱᱫᱽᱨᱚ ᱞᱟᱠᱷ, ᱢᱤᱫᱴᱮᱱ ᱵᱟᱜᱟᱱ ᱠᱷᱚᱱ ᱜᱮᱠᱚ ᱩᱴᱷᱟᱹᱣᱟᱚ।
ᱚ ᱛᱟᱦᱚᱞᱮ ᱜᱚᱢᱠᱮ ᱥᱚᱢᱚᱭ ᱠᱚᱢᱟ ᱟᱭᱢᱟ ᱜᱮ ᱦᱩᱭ ᱮᱱᱟ, ᱛᱟᱦᱚᱞᱮ ᱼᱼ ᱱᱤᱭᱟᱹ ᱵᱮᱲᱟ ᱫᱚ ᱱᱚᱝᱠᱟᱜ ᱜᱮ ᱦᱮᱸ ᱥᱮ ᱵᱟᱝ, ᱦᱮᱸ
ᱢᱟ ᱛᱚᱵᱮ ᱜᱚᱝᱠᱮ ᱟᱭᱢᱟ ᱥᱟᱨᱦᱟᱣ।